ᱦᱮᱞᱳ
ᱦᱮᱸ ᱦᱮᱞᱳ
ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱵᱚᱠᱚᱧ ᱦ
ᱪᱮ ᱦᱚ ᱵᱟᱝ ᱱᱚᱜᱚᱭ ᱫᱟᱠᱟ ᱠᱚ ᱡᱚᱢ ᱵᱟᱲᱟ ᱦᱩᱭ ᱮᱱᱟ ᱫᱩᱲᱩᱵ ᱦᱩᱭ ᱟᱠᱟᱱᱟ ᱚᱱᱛᱮ ᱨᱮ ᱚᱲᱟᱜ ᱥᱮᱫ ᱨᱮᱜᱮ
ᱚ
ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱞᱮ
ᱪᱤᱠᱟ
ᱚ ᱫᱟᱠᱟ ᱠᱚ ᱫᱚ ᱡᱚᱢ ᱵᱟᱲᱟ ᱦᱩᱭᱱᱟ
ᱫᱟᱠᱟ ᱠᱚ ᱡᱚᱢ ᱦᱩᱭ ᱮᱱᱟ ᱦᱩᱭ ᱮᱱᱟ
ᱛᱟᱦᱚᱞᱮ ᱵᱮᱥ ᱵᱮᱥ ᱵᱟᱲᱟ ᱜᱮᱛᱚ
ᱦᱮᱸ ᱵᱮᱥ ᱵᱟᱲᱟ ᱜᱮ
ᱦᱩᱸ ᱵᱮᱥ ᱛᱟᱦᱮᱸ ᱞᱮᱱ ᱠᱷᱟᱱ ᱜᱮ ᱵᱮᱥ
ᱦᱮᱸ ᱫᱤᱭᱮ ᱪᱮᱫ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱚᱞᱮ
ᱱᱤᱛᱚᱜ ᱫᱚ ᱱᱚᱜᱚᱭ ᱫᱟᱜ ᱮᱫᱟᱭ ᱛᱚ ᱫᱤᱱᱟᱢ ᱪᱤᱠᱟᱹ ᱫᱚ ᱪᱮᱫ ᱦᱚᱸ ᱵᱟᱝ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ ᱫᱚ ᱟᱯᱟᱛᱚᱛᱚ ᱚᱲᱟᱜ ᱠᱚᱨᱮ ᱜᱮ ᱠᱟᱹᱢᱤ ᱵᱟᱲᱟᱭ ᱦᱩᱭᱩᱜ ᱠᱟᱱᱟ ᱚᱲᱟᱜ ᱠᱚᱨᱮᱱᱟᱜ ᱜᱮ ᱚᱲᱟᱜ ᱠᱚᱨᱮ ᱥᱚᱵᱽᱡᱤ ᱠᱚ ᱪᱟᱥ ᱵᱟᱲᱟ ᱦᱩᱭ ᱟᱠᱟᱱᱟ ᱚᱱᱟ ᱠᱚ ᱟᱲᱟᱜ ᱠᱚ ᱜᱟᱹᱫᱷᱟᱹᱨᱤ ᱟᱲᱟᱜ ᱠᱚ ᱦᱚᱛᱚᱫ ᱟᱲᱟᱜ ᱠᱚ ᱚᱱᱟ ᱠᱚᱜᱮ ᱚᱱᱟᱜᱮ ᱵᱟᱡᱟᱨ ᱥᱮᱫ ᱤᱫᱤ ᱦᱩᱭᱩᱜ ᱠᱟᱱᱟ
ᱟᱠᱨᱤᱧ
ᱦᱮᱸ ᱟᱠᱷᱨᱤᱧ
ᱚ ᱟᱪᱪᱷᱟ ᱵᱷᱟᱞᱤ
ᱦᱮᱸ ᱪᱮᱫ ᱠᱚ ᱛᱟᱦᱚᱞᱮ ᱠᱟᱹᱢᱤ ᱵᱟᱲᱟᱭ ᱦᱩᱭᱩᱜ ᱠᱟᱱᱟ ᱱᱤᱛᱚᱜ ᱫᱚ
ᱪᱮᱫ ᱠᱚ ᱦᱚᱸ ᱵᱟᱝ ᱱᱤᱛᱚᱜ ᱫᱚ ᱟᱯᱟᱛ ᱛᱚ ᱚᱱᱮ ᱪᱟᱥ ᱵᱟᱥ ᱠᱚᱜᱮ ᱠᱚᱨᱟᱣ ᱦᱩᱭᱩᱜ ᱠᱟᱱᱟ
ᱦᱮᱸ ᱪᱮᱫ ᱠᱚ ᱪᱟᱥ ᱦᱩᱭ ᱟᱠᱟᱱᱟ ᱛᱟᱦᱚᱞᱮ ᱱᱤᱭᱟᱹᱴᱟᱜ
ᱱᱤᱛᱚᱜ ᱫᱚ ᱪᱟᱥ ᱵᱚᱞᱛᱮ ᱮᱸ ᱦᱳᱲᱳ ᱦᱳᱲᱳ ᱠᱚᱜᱮ ᱨᱚᱦᱚᱭ ᱦᱩᱭᱩᱜ ᱠᱟᱱᱟ ᱛᱚᱞᱟ ᱠᱚ ᱜᱤᱰᱤ ᱦᱩᱭᱩᱜ ᱠᱟᱱᱟ
ᱦᱮᱸ ᱟᱯᱮ ᱫᱚ ᱪᱮᱫᱞᱮᱠᱟ ᱥᱤᱡᱤᱱ ᱨᱮ ᱵᱟᱨ ᱫᱷᱟᱣ ᱜᱮ ᱦᱩᱲᱩ ᱯᱮ ᱨᱚᱦᱚᱭᱟᱥᱮ ᱢᱤᱫ ᱫᱷᱟᱣ ᱢᱟᱱᱮ ᱡᱟᱯᱩᱫ ᱫᱤᱱ ᱜᱮ ᱥᱮ ᱱᱤᱨᱚᱱ ᱦᱩᱲᱩ
ᱢᱤᱫ ᱫᱷᱟᱣ ᱜᱮ ᱢᱤᱫ ᱫᱷᱟᱣ ᱜᱮ
ᱦᱮᱸ
ᱟᱯᱮ ᱫᱚ ᱛᱤᱱ ᱫᱷᱟᱣ ᱯᱮ ᱪᱟᱥ ᱜᱮᱭᱟ
ᱟᱞᱮ ᱫᱚ ᱵᱟᱨ ᱫᱷᱟᱣ ᱜᱮ ᱮᱱᱛᱮ ᱦᱳᱲᱳ ᱨᱚᱦᱚᱭ ᱜᱮᱭᱟᱞᱮ ᱵᱟᱹᱭᱦᱟᱹᱲ ᱠᱚᱨᱮ ᱫᱟᱜ ᱛᱟᱦᱮᱱ ᱜᱮᱭᱟ ᱛᱚ ᱫᱟᱜ ᱛᱟᱦᱮᱸ ᱞᱮᱱᱠᱷᱟᱱ ᱜᱮ ᱛᱚ ᱦᱩᱲᱩ ᱫᱚ ᱦᱩᱭᱩᱜᱼᱟ
ᱦᱮᱸ
ᱵᱟᱨᱫᱟᱣ ᱫᱷᱟᱣ ᱜᱮᱞᱮ ᱨᱚᱦᱚᱭᱟ ᱱᱤᱨᱚᱱ ᱦᱩᱲᱩ ᱦᱚᱸ ᱟᱨ ᱱᱮᱛᱟᱨ ᱫᱤᱱ ᱦᱚᱸ
ᱛᱟᱦᱚᱞᱮ ᱱᱚᱝᱠᱟ ᱥᱚᱵᱡᱤ ᱠᱚᱫᱚ ᱪᱟᱥ ᱦᱩᱭᱩᱜ ᱜᱮᱭᱟᱥᱮ ᱵᱟᱝ ᱦᱩᱭ ᱵᱟᱲᱟᱭ ᱟᱯᱮ ᱥᱮ ᱵᱟᱝ
ᱫᱚ ᱪᱟᱥ ᱦᱩᱭᱩᱜ ᱜᱮᱭᱟ ᱥᱚᱵᱡᱤ
ᱤᱭᱟᱹ ᱠᱚ ᱰᱷᱮᱸᱲᱚᱥ ᱢᱮᱲᱚᱥ ᱠᱚ
ᱩᱸ ᱪᱮᱫ ᱞᱮᱠᱟ ᱟᱯᱮ ᱫᱚ ᱢᱟᱱᱮ ᱚᱱᱠᱟ ᱵᱟᱡᱟ ᱵᱟᱡᱟᱨ ᱥᱩᱨ ᱨᱮ ᱵᱟᱡᱟᱨ ᱥᱩᱨ ᱨᱮ ᱪᱮᱫ ᱞᱮᱠᱟ ᱵᱟᱡᱟᱨ ᱜᱮᱯᱮ ᱤᱫᱤᱭᱟ ᱥᱮ ᱱᱚᱝᱠᱟ ᱡᱟᱦᱟᱸᱭ ᱯᱟᱹᱭᱜᱟᱹᱨᱤᱭᱟ ᱩᱱᱠᱩ ᱚᱱᱠᱟ ᱯᱮ ᱮᱢᱟ ᱠᱚᱣᱟ
ᱯᱟᱞᱮ ᱫᱚ
ᱚᱸ ᱢᱟᱱᱮ ᱯᱟᱹᱭᱼᱼ
ᱵᱟᱡᱟᱨ ᱨᱮᱜᱮᱞᱮ ᱤᱫᱤᱭᱮᱭᱟ ᱵᱟ ᱵᱟ ᱵᱟ ᱯᱟᱹᱭᱠᱟᱹᱨᱤ ᱠᱚᱫᱚ ᱵᱟᱝ
ᱦᱮᱸ ᱛᱚ ᱵᱟᱠᱟᱡ ᱟᱫᱷᱮᱠ ᱟᱫᱷᱮᱠ ᱱᱤᱭᱟᱹ ᱠᱚᱨᱮ ᱫᱚ ᱟᱹᱛᱩ ᱠᱚᱨᱮ ᱫᱚ ᱯᱟᱹᱭᱠᱟᱹᱨᱤ ᱜᱮ ᱰᱟᱭᱨᱮᱴ ᱪᱟᱞᱟᱜ ᱟᱠᱚ ᱯᱟᱹᱭᱠᱟᱹᱨ ᱜᱮ ᱚᱸᱰᱮ ᱠᱚ
ᱦᱮᱻ ᱦᱮᱸᱼᱼ
ᱛᱟᱦᱚᱞᱮ ᱨᱚᱦᱚᱭ ᱫᱚ ᱛᱤᱱᱟᱹᱜ ᱥᱟᱺᱜᱤᱧ ᱛᱚᱞᱟ ᱠᱚᱫᱚ ᱛᱤᱱᱟᱹᱜ ᱥᱟᱹᱜᱤᱧ?
ᱯᱟᱲᱟ ᱦᱩᱭ ᱠᱟᱱᱟ
ᱫᱟᱜ ᱫᱟᱜ ᱵᱟᱲᱟᱭᱮᱫ ᱫᱟᱭ ᱥᱮ ᱵᱟᱝ
ᱛᱟᱯᱚᱨᱮ ᱥᱤᱡᱤᱱ ᱱᱚᱜᱼᱚᱭ ᱦᱤᱡᱩᱜ ᱠᱟᱱᱟ ᱦᱮᱸ ᱫᱟᱜ ᱫᱚᱭ ᱫᱟᱜ ᱵᱟᱲᱟᱭᱮᱫ ᱜᱮᱭᱟ ᱛᱮᱦᱮᱧ ᱢᱟᱡᱟᱱ ᱥᱮᱫ ᱢᱚᱴᱟᱢᱩᱴᱤ ᱟᱫᱽ ᱜᱷᱚᱱᱴᱟ ᱞᱮᱠᱟᱭ ᱡᱚᱨᱚ ᱠᱮᱫᱟ ᱫᱟᱜ
ᱦᱚ
ᱟᱯᱮ ᱫᱚᱯᱮ ᱪᱟᱥ ᱵᱟᱲᱟᱭᱮᱫᱟ ᱥᱮ ᱵᱟᱝ ᱛᱟᱦᱞᱮ
ᱪᱟᱥ ᱫᱚ ᱛᱚᱞᱟ ᱠᱚᱫᱚ ᱜᱤᱰᱤ ᱦᱩᱭ ᱟᱠᱟᱱᱟ ᱱᱮᱜ ᱮ ᱟᱨᱤ ᱦᱟᱨᱟᱜᱼᱟ ᱳᱭ ᱞᱟᱜᱟᱜᱼᱟ ᱫᱚᱥ ᱵᱟᱨᱚ ᱫᱤᱱ ᱫᱚᱥ ᱵᱟᱨᱚ ᱫᱤᱱ ᱫᱚ ᱰᱷᱮᱨ ᱧᱚᱜ ᱜᱮ ᱞᱟᱜᱟᱜᱼᱟ ᱠᱩᱲᱤ ᱯᱚᱪᱤᱥ ᱫᱤᱱ ᱯᱚᱨ ᱦᱟᱸᱜ ᱨᱚᱦᱚᱭ ᱦᱩᱭᱩᱜᱼᱟ
ᱚ
ᱚᱱᱟ ᱫᱟᱜ ᱵᱟᱲᱟ ᱞᱮᱠᱷᱟᱱᱮ ᱚᱱᱛᱮ ᱫᱚ ᱠᱮᱱᱮᱞ ᱠᱮᱱᱮᱞ ᱫᱟᱜ ᱠᱚᱫᱚ ᱵᱟᱹᱱᱩᱜᱼᱟ ᱛᱚ
ᱦᱮᱸ ᱦᱮᱸ
ᱟᱯᱮ ᱚᱱᱛᱮ ᱠᱮᱱᱮᱞ ᱫᱟᱜ ᱠᱚ ᱪᱮᱫ ᱞᱮᱠᱟ ᱥᱮ ᱥᱮᱨᱢᱟ ᱫᱟᱜ ᱨᱮᱱᱟᱜ ᱵᱷᱚᱨᱥᱟ ᱜᱮ
ᱦᱮᱸ ᱥᱮᱨᱢᱟ ᱫᱟᱜ ᱨᱮᱱᱟᱜ ᱵᱷᱚᱨᱥᱟ ᱜᱮ ᱠᱮᱱᱮᱞ ᱫᱚ ᱢᱮᱱᱟᱜ ᱨᱮᱦᱚᱸ ᱟᱹᱰᱤ ᱠᱟᱹᱴᱤᱡ ᱥᱟᱺᱜᱤᱧ ᱧᱚᱜ ᱨᱮ ᱢᱮᱱᱟᱜᱼᱟ ᱟᱨᱠᱤ ᱟᱨ ᱚᱱᱛᱮ ᱨᱮᱫᱚ ᱠᱷᱮᱛ ᱠᱚᱦᱚᱸ ᱵᱟᱹᱱᱩᱜᱼᱟ ᱚᱱᱟ ᱥᱩᱨ ᱨᱮᱫᱚ ᱟᱫᱚ ᱚᱱᱮ ᱥᱮᱨᱢᱟ ᱫᱟᱜ ᱵᱷᱚᱨᱥᱟ ᱨᱮᱜᱮ
ᱚ ᱛᱟᱦᱚᱞᱮ ᱱᱤᱛᱚᱜ ᱫᱚ ᱨᱚᱦᱚᱭ ᱛᱮᱱᱟᱜ ᱫᱚ ᱚᱱᱟ ᱦᱩᱲᱩ ᱤᱭᱟᱹ ᱦᱩᱲᱩ ᱠᱚᱜᱮ ᱦᱮᱸᱥᱮ ᱟᱨ ᱛᱟᱪᱷᱟᱲᱟ
ᱦᱩᱲᱩ ᱠᱚᱜᱮ ᱛᱟᱪᱷᱟᱲᱟ ᱫᱚ ᱟᱞᱮ ᱫᱚ ᱥᱚᱨᱱᱚ ᱥᱚᱨᱱᱚ ᱠᱚᱜᱮ
ᱚ
ᱚᱱᱟ ᱠᱚᱜᱮᱞᱮ ᱨᱚᱦᱚᱭᱮᱫᱟ ᱱᱤᱛᱚᱜ ᱫᱚ ᱟᱯᱟᱛᱚᱛᱚ ᱟᱨ ᱛᱩᱨᱢᱩᱡᱽ ᱠᱚᱞᱮ ᱪᱟᱥ ᱞᱮᱫᱟ
ᱚ ᱪᱮᱫ ᱞᱮᱠᱟ ᱚᱱᱛᱮ ᱢᱟᱱᱮ ᱪᱮᱫ ᱞᱮᱠᱟ ᱦᱩᱭᱩᱜᱼᱟ ᱛᱩᱨᱢᱩᱡᱽ ᱠᱚ ᱢᱟᱱᱮ ᱥᱟᱨ ᱪᱟᱯᱟᱱ ᱠᱚ ᱮᱢᱟᱜ ᱠᱷᱟᱱᱡ
ᱪᱮᱫ ᱞᱮᱠᱟ ᱢᱟᱱᱮ ᱮᱢᱟᱜ ᱦᱩᱭᱩᱜᱼᱟ ᱚᱱᱟ ᱢᱟᱱᱮ ᱦᱟᱥᱟ ᱚᱱᱩᱯᱟᱛ ᱛᱮ ᱮᱢᱟᱜ ᱠᱚ ᱛᱚ ᱪᱮᱜ ᱞᱮᱠᱟ ᱚᱱᱛᱮ ᱰᱷᱮᱨ ᱧᱚᱜ ᱮᱢᱟᱜ ᱟᱯᱮ ᱥᱮ ᱠᱚᱢ ᱧᱚᱜ ᱯᱮ ᱮᱢᱟ ᱥᱟᱨ ᱪᱟᱯᱟᱱ ᱠᱚ ᱱᱟᱱᱟ ᱨᱚᱠᱚᱢ ᱱᱮᱛᱟᱨ ᱫᱚ ᱢᱮᱱᱟᱜ ᱛᱚ ᱥᱟᱨ ᱪᱟᱯᱟᱱ
ᱦᱮᱸ ᱦᱮᱸ ᱟᱞᱮ ᱥᱮᱫ ᱫᱚ ᱱᱚᱛᱮ ᱫᱚ ᱠᱚ ᱚᱱᱠᱟ ᱪᱟᱯᱟᱱ ᱠᱚᱫᱚ ᱵᱮᱥᱤ ᱫᱚ ᱵᱟᱞᱮ ᱮᱢᱟᱜ ᱜᱮᱭᱟ ᱱᱚᱸᱰᱮ ᱫᱚ ᱨᱚᱦᱚᱭ ᱞᱮᱠᱷᱟᱱ ᱟᱨ ᱴᱟᱭᱤᱢ ᱴᱟᱭᱤᱢ ᱫᱟᱜ ᱠᱚ ᱮᱢ ᱵᱟ ᱤᱫᱤ ᱞᱮᱠᱷᱟᱱ ᱜᱮ ᱦᱩᱭᱩᱜᱼᱟ ᱟᱡ ᱛᱮᱜᱮ ᱟᱥᱛᱮ ᱟᱥᱛᱮ ᱵᱚᱛᱚᱨ ᱫᱚ ᱵᱩᱡᱷᱟᱹᱜᱼᱟ ᱱᱚᱜᱼᱚᱭ ᱫᱟᱜ ᱢᱟᱜ ᱞᱮᱠᱷᱟᱱ ᱟᱨᱮᱞ ᱢᱟᱞᱮ ᱟᱨᱮᱞ ᱢᱟᱨᱮᱞ ᱥᱚᱢᱚᱭ ᱚᱱᱟ ᱠᱚ ᱠᱟᱛᱮ ᱜᱮ ᱵᱟᱹᱲᱤᱡᱚᱜᱼᱟ ᱛᱩᱨᱢᱩᱡᱽ ᱩᱱᱠᱩ ᱫᱚ ᱟᱨᱮᱞ ᱠᱚ ᱧᱩᱨᱩ ᱞᱮᱱᱠᱷᱟᱱ ᱟᱨᱠᱤ ᱫᱟᱜᱤ ᱢᱟᱜᱤᱜᱼᱟ ᱵᱟᱠᱚ ᱦᱟᱼ
ᱦᱮᱸ ᱦᱮᱸ ᱦᱮᱸ
ᱱᱤᱭᱟᱹ ᱵᱟᱨ ᱫᱚ ᱛᱤᱱᱟᱜ ᱜᱟᱡ ᱛᱤᱱᱟᱹᱜ ᱜᱟᱡ ᱛᱟᱞᱦᱮ ᱨᱚᱦᱚᱭ ᱞᱮᱭᱟ ᱵᱮᱱ?
ᱱᱤᱭᱟᱹ ᱵᱟᱨ ᱫᱚ ᱢᱚᱴᱟ ᱢᱩᱴᱤ ᱵᱟᱨ ᱵᱤᱜᱷᱟᱹ ᱜᱟᱱ ᱨᱚᱦᱚᱭ ᱦᱩᱭ ᱞᱮᱱᱟ ᱛᱩᱨᱢᱩᱡᱽ᱾
ᱚ ᱪᱮᱫ ᱞᱮᱠᱟ ᱦᱩᱭ ᱞᱮᱱᱟ ᱛᱟᱦᱚᱞᱮ?
ᱩᱸᱻ ᱵᱮᱥ ᱜᱮ ᱦᱩᱭ ᱞᱮᱱᱟ ᱛᱩᱨᱢᱩᱡᱽ ᱦᱚᱸᱜᱼᱚᱭ ᱛᱚ ᱫᱟᱜ ᱟᱨᱮᱞ ᱠᱚᱫᱚ ᱵᱟᱝ ᱡᱚᱨᱚᱣ ᱠᱟᱱᱟ ᱛᱚ᱾ ᱚᱝᱠᱟᱱ ᱥᱚᱢᱚᱭ ᱫᱚ ᱧᱤᱛᱚᱜ ᱢᱚᱴᱟᱢᱩᱴᱤ ᱵᱷᱟᱜᱮ ᱛᱮᱜᱮ ᱱᱤᱭᱟᱵᱟᱨ ᱫᱚ ᱦᱩᱭ ᱟᱠᱟᱱᱟ ᱵᱷᱟᱜᱮ ᱦᱩᱭ ᱟᱠᱟᱱᱟ᱾ ᱯᱨᱟᱭ ᱵᱟᱨ ᱜᱟᱹᱲᱤ ᱯᱤᱠᱟᱯ ᱞᱮᱠᱟ ᱦᱩᱭ ᱞᱮᱱᱟ᱾
ᱚ ᱢᱟᱱᱮ ᱵᱮᱥᱴᱷᱤᱠ ᱜᱮ ᱦᱩᱭ ᱞᱮᱱᱟ ᱰᱷᱮᱨ ᱧᱚᱜ ᱜᱮ ᱵᱟᱝ?
ᱦᱮᱸ ᱦᱮᱸ ᱦᱮᱸ ᱢᱚᱨ ᱫᱚ ᱵᱮᱥ ᱴᱷᱤᱠ ᱜᱮ ᱦᱩᱭ ᱠᱟᱱᱟ᱾
ᱟᱨ ᱪᱮᱫ ᱞᱮᱠᱟ ᱢᱟᱱᱮ ᱛᱩᱨᱢᱩᱡ ᱨᱮᱱᱟᱜ ᱟᱸ ᱢᱟᱱᱮ ᱟᱵᱤᱱ ᱜᱮ ᱪᱟᱨᱟ ᱠᱚᱵᱮᱱ ᱵᱮᱱᱟᱣᱟ ᱥᱮ ᱚᱱᱟᱫᱚ ᱱᱟᱨᱥᱟᱨᱤ ᱠᱚ ᱠᱷᱚᱱ ᱛᱮ ᱚᱝᱠᱟ ᱠᱷᱚᱱ ᱠᱤᱨᱤᱧ ᱟᱹᱜᱩᱭᱟᱵᱤᱱ?
ᱥᱟᱹᱜ ᱤᱭᱟᱹ ᱠᱚᱫᱚ ᱠᱤᱨᱤᱧ ᱟᱹᱜᱩᱜᱮ᱾ ᱟᱨ ᱢᱟᱡᱷᱮ ᱥᱟᱡᱷᱮ ᱚᱱᱟ ᱤᱭᱟᱹ ᱦᱮᱸ ᱦᱮᱸ ᱪᱟᱨᱟ ᱛᱮᱜ ᱫᱚ ᱠᱤᱨᱤᱧ ᱟᱹᱜᱩ ᱟᱨ ᱵᱟᱠᱤ ᱚᱱᱟ ᱚᱱᱟᱜ ᱠᱤᱪᱷᱩ ᱨᱟᱱ ᱠᱚ ᱞᱟᱜᱟᱜ-ᱟ, ᱚᱱᱮ ᱨᱳᱜᱽ ᱠᱚ ᱧᱟᱢ ᱞᱮᱱᱠᱷᱟᱱ ᱚᱱᱟ ᱠᱚᱫᱚ ᱠᱤᱨᱤᱧ ᱟᱹᱜᱩ ᱞᱟᱜᱟᱜᱼᱟ᱾
ᱦᱮᱸ ᱨᱟᱱ ᱢᱟ ᱠᱤᱨᱤᱧ ᱜᱮ ᱦᱩᱭᱩᱜ ᱚᱱᱟ ᱪᱟᱨᱟ ᱜᱮ ᱱᱤᱡᱮ ᱛᱮᱦᱚᱸ ᱱᱤᱡᱮ ᱛᱮᱦᱚᱸ ᱵᱮᱱᱟᱣ ᱜᱟᱱᱚᱜᱼᱟ ᱛᱚ? ᱟᱞᱮ ᱱᱚᱱᱛᱮ ᱫᱚ ᱵᱟᱝ ᱠᱚ ᱨᱚᱦᱚᱭᱟ ᱧᱮᱞ ᱦᱩᱭ ᱟᱠᱟᱱᱟ ᱱᱤᱡᱮ ᱛᱮᱦᱚᱸ ᱠᱚ ᱵᱮᱱᱟᱣᱟ ᱪᱟᱨᱟᱭᱟᱠᱚ ᱱᱤᱡᱮᱛᱮ᱾
ᱦᱮᱸ
ᱢᱟᱱᱮ ᱛᱚᱵᱩ ᱪᱮᱫ ᱞᱮᱠᱟ ᱞᱟ ᱞᱟᱵᱷ ᱠᱷᱚᱛᱤᱧ
ᱞᱟᱵᱷ ᱫᱚ ᱢᱳᱚᱴᱟᱢᱩᱴᱤ ᱵᱷᱟᱜᱮ ᱜᱮ ᱦᱩᱭ ᱠᱟᱱᱟ ᱱᱤᱭᱟᱹ ᱵᱟᱨ᱾
ᱟᱞᱮ ᱫᱚ ᱱᱤᱭᱟᱹ ᱵᱟᱨ ᱫᱚ ᱚᱝᱠᱟ ᱫᱚ ᱟᱹᱞᱩ ᱡᱟᱹᱥᱛᱤ ᱧᱚᱜ ᱨᱚᱦᱚᱭ ᱦᱩᱭ ᱞᱮᱱᱟ ᱟᱨ ᱵᱷᱤᱱᱰᱤ ᱨᱚᱦᱚᱭ ᱦᱩᱭ ᱞᱮᱱᱟ᱾ ᱟᱨ ᱵᱮᱸᱜᱟᱲ ᱱᱟᱥᱮᱱᱟᱜ ᱛᱟᱦᱮᱸᱞᱮᱱᱟ᱾ ᱫᱩ ᱵᱤᱜᱷᱟ ᱜᱟᱡ ᱵᱷᱤᱱᱰᱤ ᱫᱩ ᱵᱤᱜᱷᱟ ᱜᱟᱡ ᱟᱹᱞᱩ ᱫᱩ ᱵᱤᱜᱷᱟ ᱜᱟᱡ ᱛᱟᱦᱮᱸ ᱞᱮᱱᱟ᱾
ᱚ ᱟᱪᱪᱷᱟ ᱵᱷᱟᱞᱤ ᱠᱟᱛᱷᱟ ᱛᱟᱞᱮ ᱟᱯᱮ ᱫᱚ ᱥᱩᱫᱩ ᱯᱮ ᱟᱠᱷᱨᱤᱧ ᱜᱮᱭᱟ ᱥᱮ ᱡᱚᱢ ᱦᱚᱸᱯᱮ ᱡᱚᱢ ᱜᱮᱭᱟ ᱟᱹᱞᱩ ᱠᱚᱫᱚ?
ᱦᱮᱸ ᱚᱲᱟᱜ ᱨᱮ ᱡᱟᱦᱟᱸ ᱛᱤᱱᱟᱹᱜ ᱡᱚᱢ ᱛᱮᱱᱟᱜ ᱡᱚᱢ ᱟᱨ ᱵᱟᱠᱷᱟᱡ ᱵᱟᱠᱤ ᱠᱚ ᱫᱚ ᱟᱠᱷᱨᱤᱧ ᱡᱟᱦᱟᱸ ᱛᱤᱱᱟᱹᱜ ᱡᱚᱢ ᱞᱮᱠᱷᱟᱡ ᱤᱱᱟᱹᱜ ᱜᱟᱱ ᱫᱚ ᱫᱚᱦᱚ ᱫᱚᱦᱚ ᱢᱟᱱᱮ ᱫᱚᱦᱚᱭ᱾ ᱫᱚᱦᱚᱭᱟᱞᱮ ᱟᱨ ᱵᱟᱹᱠᱤ ᱫᱚ ᱩᱱᱟᱹᱜ ᱢᱟᱱᱮ ᱵᱟᱝ ᱪᱟᱵᱟᱜᱼᱟ ᱛᱚ᱾ ᱵᱟᱝ ᱪᱟᱵᱟᱜᱼᱟ ᱛᱚ ᱦᱟᱸᱜ ᱡᱚᱢ ᱛᱮᱫᱚ ᱠᱤ ᱩᱱᱟᱹᱜ ᱫᱚ ᱵᱟᱝ ᱪᱟᱵᱟᱜᱼᱟ ᱵᱟᱫ ᱵᱟᱹᱠᱤ ᱫᱚ ᱚᱱᱟ ᱚᱱᱩᱵᱟᱫᱽ ᱠᱟᱛᱮᱫ ᱚᱱᱟ ᱫᱚ ᱟᱠᱷᱨᱤᱧ ᱠᱟᱜᱼᱟ᱾
ᱦᱮᱸ
ᱫᱩ ᱵᱤᱜᱷᱟᱹ ᱨᱮᱱᱟᱜ ᱟᱞᱩ ᱫᱚ ᱵᱟᱝ ᱡᱚᱢ ᱪᱟᱵᱟᱜᱼᱟ ᱛᱚ᱾ ᱡᱟ ᱛᱤᱱᱟᱹᱜ ᱚᱱᱩᱵᱟᱫ ᱤᱱᱟᱹᱜ ᱜᱟᱡ ᱡᱚᱢ ᱦᱩᱭᱩᱜᱼᱟ ᱤᱱᱟᱹᱜ ᱜᱟᱡ ᱫᱚ ᱟᱠᱷᱨᱤᱧ ᱠᱟᱜ ᱦᱩᱭᱩᱜᱼᱟ᱾
ᱦᱮᱸ
ᱛᱚ ᱟᱞᱩ ᱫᱚ ᱱᱮᱛᱟᱨ ᱫᱚ ᱡᱚᱛᱚ ᱦᱚᱲ ᱜᱮᱵᱚᱱ ᱯᱚᱛᱤᱫᱤᱱ ᱞᱮᱠᱟ ᱜᱮᱵᱚᱱ ᱡᱚᱢᱫᱟ ᱛᱚ ᱦᱟᱱᱟ ᱵᱟᱝ ᱱᱚᱣᱟ ᱥᱟᱶ ᱛᱮᱫᱚ᱾ ᱡᱚᱛᱚ ᱟᱠᱷᱨᱤᱧ ᱪᱟᱵᱟ ᱞᱮᱠᱷᱟᱱ ᱥᱮ ᱟᱨᱚ ᱠᱤᱨᱤᱧ ᱜᱮ ᱦᱩᱭᱩᱜ-ᱟ᱾
ᱦᱩᱸ
ᱚᱱᱟ ᱠᱚᱜᱮᱯᱮ ᱪᱟᱥ ᱠᱟᱫᱟ ᱵᱟᱝ ᱱᱤᱭᱟᱹ ᱵᱟᱨ ᱫᱚ ᱱᱤᱭᱟᱹ ᱴᱟᱜ ᱥᱤᱡᱤᱱ ᱫᱚ ᱟᱨ ᱚᱱᱟ ᱵᱟᱫ ᱠᱟᱛᱮᱫ ᱟᱨᱚ ᱪᱮᱫ ᱠᱚᱯᱮ ᱪᱟᱥ ᱜᱮᱭᱟ?
ᱪᱟᱥ ᱛᱚ ᱚᱱᱮ ᱵᱤᱞᱟᱹᱛᱤ ᱠᱚ, ᱥᱤᱡᱤᱱ ᱨᱮ ᱠᱚᱯᱤ ᱠᱚ ᱪᱟᱥ ᱦᱩᱭᱩᱜ-ᱟ, ᱨᱟᱵᱟᱝ ᱫᱤᱱ ᱫᱚ ᱡᱮᱢᱚᱱ ᱠᱚᱯᱤ ᱠᱚ ᱟᱫᱚ ᱥᱤᱡᱤᱱ ᱨᱮᱱᱟᱜ ᱥᱤᱡᱤᱱ ᱨᱮ ᱡᱟᱦᱟᱸ ᱠᱚ ᱚᱱᱟ ᱠᱚᱜᱮ ᱨᱚᱦᱚᱭ ᱦᱩᱭᱩᱜ-ᱟ᱾
ᱚ ᱟᱪᱪᱷᱟ᱾ ᱵᱷᱟᱞᱤ ᱠᱟᱛᱷᱟ᱾
ᱟᱨ ᱟᱞᱮᱥᱮᱫ ᱫᱚ ᱚᱱᱠᱟ ᱮᱠᱮᱱ ᱡᱚᱭᱵᱚ ᱥᱟᱨ ᱜᱮ ᱡᱟᱦᱟᱸ ᱱᱚᱝᱠᱟ ᱤᱭᱟᱹ ᱥᱟᱨ ᱫᱚ ᱵᱟᱝ ᱤᱭᱟᱹ ᱵᱟᱝ ᱵᱮᱵᱚᱦᱟᱨ ᱦᱩᱭ ᱟᱠᱟᱱᱟ ᱟᱞᱩ ᱠᱚᱨᱮ ᱦᱚᱸ ᱵᱮᱸᱜᱟᱲ ᱠᱚᱨᱮ ᱦᱚᱸ ᱵᱤᱞᱟᱛᱤ ᱠᱚᱨᱮ ᱦᱚᱸ ᱠᱚᱯᱤ ᱡᱟᱦᱟᱸ ᱛᱤᱱᱟᱹᱜ ᱜᱮ ᱪᱟᱥᱵᱟᱥ ᱦᱩᱭ ᱠᱟᱱᱟ, ᱡᱳᱭᱵᱚ ᱥᱟᱨ ᱜᱮ ᱵᱮᱵᱚᱦᱟᱨ ᱦᱩᱭ ᱠᱟᱱᱟ᱾
ᱟᱪᱪᱷᱟ ᱵᱷᱟᱞᱮ ᱠᱟᱛᱷᱟ᱾
ᱦᱩᱸ᱾ ᱟᱯᱮᱚ ᱫᱚ ᱚᱱᱛᱮ ᱪᱮᱫ ᱢᱟᱱᱮ ᱪᱮᱫ ᱥᱟᱨ ᱠᱚᱯᱮ ᱤᱭᱟᱹ ᱵᱮᱵᱚᱦᱟᱨᱟ?
ᱟᱞᱮ ᱫᱚ ᱥᱟᱨ ᱵᱚᱞᱛᱮ ᱛᱚ ᱱᱚᱛᱮ ᱫᱚ, ᱚᱱᱮ ᱜᱟᱹᱭ ᱜᱩᱨᱤᱡ ᱠᱚᱛᱮ ᱜᱮᱞᱮ ᱤᱭᱟᱹᱭᱟ, ᱚᱱᱟ
ᱤᱭᱟᱹ ᱪᱮᱞᱮᱭᱟ ᱴᱳᱯ ᱴᱳᱯ᱾
ᱦᱮᱸ ᱟᱞᱮ ᱟᱞᱮ ᱦᱚᱸ ᱟᱞᱮ ᱦᱚᱸ ᱚᱱᱟ ᱦᱚᱸ ᱚᱱᱟ ᱦᱚᱸ ᱱᱚᱱᱛᱮ ᱫᱚ ᱤᱭᱟᱹ ᱢᱮᱱᱟᱜᱼᱟ᱾ ᱤᱭᱟᱹ
ᱛᱟᱦᱚᱞᱮ ᱱᱤᱛᱚᱜ ᱫᱚ ᱢᱟᱱᱮ ᱱᱤᱛᱚᱜ ᱫᱚ ᱪᱮᱫ ᱢᱮᱱᱟᱜ-ᱟ ᱚᱱᱠᱟᱱ ᱪᱟᱥ ᱛᱮᱱᱟᱜ ᱫᱚ? ᱦᱩᱲᱩ ᱦᱩᱲᱩ ᱢᱟᱵᱚᱱ ᱨᱚᱦᱚᱭ ᱜᱮ ᱦᱟᱸᱜ ᱠᱤᱪᱷᱩ ᱫᱤᱱ ᱯᱚᱨ ᱨᱚᱦᱚᱭ ᱫᱚ ᱱᱤᱛᱚᱜ ᱢᱟᱱᱮ ᱪᱮᱫ ᱢᱮᱱᱟᱜ-ᱟ ᱪᱟᱥ ᱨᱮ
ᱱᱤᱛᱚᱜ ᱵᱚᱨᱥᱟ ᱠᱟᱞ ᱫᱚ, ᱵᱚᱨᱥᱟ ᱠᱟᱞ ᱫᱚ ᱦᱩᱲᱩ ᱜᱮᱛᱚ ᱠᱚ ᱨᱚᱦᱚᱭᱟ᱾
ᱦᱮᱸ ᱛᱟᱞ ᱱᱤᱛᱚᱜ ᱡᱟᱦᱟᱸ ᱢᱮᱱᱟᱜ, ᱵᱟᱹᱱᱩᱜᱼᱟ ᱡᱟᱦᱟᱱᱟᱜ ᱨᱚᱦᱚᱭ ᱵᱟᱯᱮ ᱨᱚᱦᱚᱭ ᱠᱟᱜᱼᱟ ᱱᱚᱝᱠᱟ?
ᱱᱤᱛᱚᱜ ᱫᱚ ᱛᱮᱱᱟᱜ ᱥᱮ ᱨᱚᱠᱚᱢ ᱮᱠᱴᱟ ᱚᱱᱟ ᱦᱩᱲᱩ ᱠᱚᱞᱮ ᱨᱚ ᱟᱫᱚ ᱦᱟᱱᱮ ᱥᱤᱡᱤᱱ ᱨᱮᱞᱮ ᱨᱚᱦᱚᱭ ᱞᱮᱫᱟ ᱛᱩᱨᱢᱩᱡᱽ ᱠᱚ, ᱟᱫᱚ ᱱᱤᱛᱳᱜ ᱫᱚ ᱤᱭᱟᱹ ᱪᱟᱵᱟ ᱦᱩᱭ ᱠᱟᱱᱟ᱾ ᱟᱫᱚ ᱱᱤᱛᱚᱜ ᱫᱚ ᱦᱩᱲᱩ ᱜᱮ ᱨᱚᱭ ᱦᱩᱭᱩᱜᱼᱟ᱾‌
ᱟᱨ ᱪᱮᱫ ᱛᱮᱯᱮ ᱥᱤ ᱢᱟᱱᱮ ᱚᱱᱛᱮ ᱫᱚ ᱱᱤᱛᱚᱜ ᱫᱚ ᱪᱮᱫ ᱛᱮᱯᱮ ᱥᱤᱭᱟ ᱟᱯᱮ? ᱮᱱᱛᱮ
ᱟᱞᱮ ᱱᱚᱛᱮ ᱫᱚ, ᱤᱭᱟᱹ ᱛᱮᱜᱮ ᱱᱟᱦᱮᱞ ᱛᱮᱜᱮ ᱱᱤᱡᱮ ᱛᱮᱜᱮ ᱢᱟᱱᱮ ᱱᱟᱦᱮᱞ ᱠᱚ
ᱚ
ᱱᱟᱦᱮᱞ ᱟᱲᱜᱚᱢ ᱦᱮᱸᱻᱦᱮᱸ ᱰᱟᱝᱨᱟ ᱠᱚ᱾ ᱦᱩᱸ
ᱟᱯᱮ ᱫᱚ ᱪᱮᱫ ᱛᱮᱯᱮ ᱥᱤ ᱜᱮᱭᱟ?
ᱱᱟᱦᱮᱞ ᱛᱮᱜᱮ ᱱᱤᱛ ᱫᱚ᱾
ᱚ
ᱴᱮᱠᱴᱟᱨ ᱠᱚᱦᱚᱸ ᱢᱮᱱᱟᱜ ᱜᱮᱭᱟ ᱚᱱᱟ ᱦᱚᱸ ᱚᱱᱟ ᱫᱚ ᱩᱱᱟᱹᱜ ᱫᱚ ᱵᱟᱝ